ᱡᱚᱦᱟᱨ ᱜᱮ, ᱦᱮᱸ ᱟᱡᱚᱢᱚᱜ ᱠᱟᱱ ᱜᱮᱭᱟ᱾
ᱟᱪᱪᱷᱟ᱾
ᱛᱟᱨᱯᱚᱨᱮ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ ᱢᱮᱱᱟᱜ ᱞᱤᱧᱟ ᱱᱤᱭᱟᱹ ᱜᱷᱟᱹᱲᱤᱜ ᱫᱚ ᱦᱟᱸᱜᱠᱷᱟᱱ, ᱟᱵᱤᱱ ᱜᱮ ᱪᱮᱫ ᱞᱮᱠᱟ ᱢᱮᱱᱟᱜ ᱵᱤᱱᱟ?
ᱦᱮᱸ ᱤᱧ ᱦᱚᱸ ᱱᱤᱭᱟᱹ ᱜᱷᱟᱹᱲᱤᱡ ᱱᱟᱯᱟᱭ ᱱᱟᱲᱟ ᱜᱮ ᱦᱮᱸᱥᱮ᱾ ᱟᱪᱪᱷᱟ ᱮᱸᱜ ᱚᱱᱟ ᱪᱮᱫ ᱤᱧ ᱞᱟᱹᱭᱟ ᱟᱵᱚ ᱱᱤᱛᱚᱜ ᱱᱚᱣᱟ ᱫᱤᱥᱚᱢ ᱨᱮᱱ ᱦᱚᱸ ᱢᱟᱹᱱᱢᱤ ᱪᱮᱫ ᱞᱮᱠᱟ ᱦᱮᱱᱟᱜ ᱠᱟᱜ ᱵᱚᱱᱟ ᱟᱨ ᱮᱴᱟᱜ ᱫᱤᱥᱚᱢ ᱠᱚ ᱡᱮᱢᱚᱱ ᱫᱤᱥᱚᱢ ᱡᱟᱦᱟᱸ ᱫᱮᱥ ᱫᱤᱥᱚᱢ ᱨᱮᱱᱟᱜ ᱠᱟᱛᱷᱟ ᱟᱨᱠᱤ ᱚᱱᱟ ᱱᱟᱥᱮᱱᱟᱜ ᱛᱩᱞᱟᱹᱡᱚᱠᱷᱟ ᱠᱟᱛᱮ ᱞᱟᱝ ᱟᱨ ᱨᱚᱯᱚᱲ ᱞᱮᱱᱠᱷᱟᱱ ᱵᱟᱝ ᱜᱟᱱ ᱠᱚᱜ-ᱟ?
ᱦᱮᱸ ᱮᱠᱟᱞ ᱜᱮ ᱛᱩᱞᱟᱹᱡᱚᱠᱷᱟ ᱫᱚ ᱞᱟᱹᱠᱛᱤᱜ ᱠᱟᱱ ᱜᱮᱭᱟ ᱡᱮᱢᱚᱱ ᱟᱵᱚ ᱫᱤᱥᱚᱢ ᱨᱮᱱ ᱦᱚᱲ ᱠᱚ ᱪᱮᱫ ᱞᱮᱠᱟ ᱢᱮᱱᱟᱜ ᱵᱚᱱᱟ ᱵᱟᱦᱨᱮ ᱫᱤᱥᱚᱢ ᱨᱮᱱ ᱦᱚᱲ ᱪᱮᱫ ᱞᱮᱠᱟ ᱢᱮᱱᱟᱜ ᱠᱚᱣᱟ ᱢᱟᱱᱮ, ᱵᱤᱫᱮᱥ ᱨᱮᱱ ᱦᱚᱲ ᱪᱮᱫ ᱞᱮᱠᱟ ᱢᱮᱱᱟᱜ ᱠᱚᱣᱟ ᱛᱩᱞᱟᱹᱡᱚᱠᱷᱟ ᱞᱮᱠᱷᱟᱱ ᱟᱹᱰᱤ ᱜᱮ ᱱᱟᱯᱟᱭᱚᱜ-ᱟ ᱟᱨᱠᱤ ᱾
ᱦᱳᱭ᱾ ᱚᱱᱟᱜᱤᱧ ᱩᱭᱦᱟᱹᱨ ᱵᱷᱟᱵᱽᱱᱟᱭ ᱫᱟ ᱞᱟ. ᱭᱫᱟ. ᱧ ᱱᱚᱣᱟ ᱦᱚᱸᱛᱚ ᱞᱟᱹᱠᱛᱤ ᱠᱟᱱ ᱛᱟᱵᱚᱱᱟ ᱥᱮ ᱪᱮᱫ ᱞᱮᱠᱟ ᱾
ᱦᱮᱸ ᱮᱠᱟᱞ ᱜᱮ ᱮᱠᱟᱞ ᱜᱮ ᱾
ᱦᱳᱭ ᱟᱫᱚ ᱢᱚᱴᱟᱢᱩᱴᱤ ᱫᱚᱢᱮ ᱨᱤᱥᱟᱨᱪ ᱠᱟᱛᱮ ᱫᱚ ᱵᱟᱝ ᱞᱟᱹᱭ ᱜᱟᱱᱚᱜ ᱠᱟᱱ ᱨᱮᱦᱚᱸ ᱟᱸᱻ ᱡᱟᱭ ᱟᱭ ᱩᱢᱟᱹᱱ ᱡᱟ ᱥᱳᱥᱟᱞ ᱢᱤᱰᱤᱭᱟ ᱠᱚᱨᱮ ᱧᱮᱞᱚᱜᱚᱜ ᱠᱟᱱᱟ ᱦᱮᱸᱥᱮ ᱡᱟᱸᱦᱟ ᱞᱮᱠᱟ ᱜᱮ ᱱᱤᱡᱮᱨᱟᱜ ᱞᱩᱛᱩᱨ ᱨᱮ ᱦᱮᱡ ᱟᱠᱟᱱ ᱟᱸᱡᱚᱢ ᱟᱠᱟᱱ ᱦᱮᱸ ᱚᱱᱟ ᱠᱚ ᱞᱮᱠᱟ ᱛᱮᱜᱮ ᱞᱟᱹᱭ ᱦᱳᱭᱳᱜ ᱠᱟᱱᱟ ᱦᱳᱭ ᱥᱮ ᱾
ᱦᱩᱸᱻ ᱦᱩᱸ ᱮᱠᱟᱞ ᱜᱮ ᱾
ᱟᱫᱚ ᱠᱟᱛᱷᱟ ᱫᱚ ᱵᱟᱝᱢᱟ ᱱᱚᱜ-ᱚᱭ ᱡᱮ ᱟᱵᱚ ᱡᱩᱫᱤ ᱪᱤᱱ ᱫᱤᱥᱚᱢ ᱥᱟᱶᱛᱮ ᱟᱵᱚ ᱵᱚᱱ ᱛᱩᱞᱩᱡᱟ ᱦᱮᱸᱥᱮ ᱪᱤᱱᱤ ᱫᱤᱥᱚᱢ ᱥᱟᱶᱛᱮ ᱡᱩᱫᱤ ᱟᱵᱚ ᱵᱚᱱ ᱛᱩᱞᱩᱡ ᱠᱮ ᱟᱵᱚ ᱫᱤᱥᱚᱢ ᱨᱮᱱᱟᱝ ᱡᱟᱸᱦᱟ ᱠᱟᱛᱷᱟ ᱦᱳᱭ ᱥᱮ
ᱦᱮᱸ
ᱛᱚ ᱚᱱᱟ ᱫᱚ ᱧᱮᱞᱚᱜᱚᱜ ᱠᱟᱱᱟ ᱟᱵᱚ ᱫᱚ ᱩᱱᱠᱩ ᱠᱷᱚᱱᱟᱜ ᱫᱚ ᱞᱮ ᱵᱟᱲᱟᱭᱟ ᱵᱚᱱ ᱡᱮ ᱟᱵᱚ ᱵᱚᱱ ᱞᱟᱹᱭ ᱜᱮᱭᱟ ᱡᱮ ᱪᱟᱭᱱᱟ ᱢᱟᱞ ᱨᱮ ᱠᱳᱱᱳ ᱪᱟᱭᱱᱟ ᱢᱟᱞᱮᱨ ᱠᱳᱱᱳ ᱜᱮᱨᱮᱱᱴᱤ ᱵᱟᱹᱱᱩᱜ ᱠᱟᱫᱟ ᱦᱮᱸ ᱥᱮ ᱢᱮᱱ ᱠᱷᱟᱱ ᱟᱵᱚ ᱫᱤᱥᱚᱢ ᱞᱟᱹᱜᱤᱫ ᱫᱚ ᱜᱮᱨᱮᱱᱴᱤ ᱵᱟᱹᱱᱩᱜ ᱠᱟᱫᱟ ᱟᱠᱚ ᱫᱤᱥᱚᱢ ᱞᱟᱹᱜᱤᱫ ᱫᱚ ᱠᱤᱱ ᱛᱩ ᱡᱟᱸᱦᱟ ᱡᱤᱱᱤᱥ ᱠᱚ ᱛᱮᱭᱟᱨᱟ ᱠᱚ ᱥᱮ ᱵᱟᱝ ᱟᱹᱰᱤ ᱡᱟᱹᱥᱛᱤ ᱫᱤᱱ ᱜᱮ ᱪᱟᱞᱟᱣ ᱟ ᱚᱱᱟ ᱱᱚᱜᱚ ᱱᱚᱝᱠᱟᱧ ᱟᱡᱚᱢ ᱠᱟᱫ ᱛᱟᱸᱦᱮᱫ ᱟᱫᱚ ᱛᱤᱱᱟᱹᱜ ᱥᱟᱹᱨᱤ ᱛᱤᱱᱟᱹᱜ ᱱᱟᱥᱮ ᱟᱢ ᱢᱟᱥᱮ ᱞᱟᱹᱭ ᱛᱟᱞᱟᱝ ᱢᱮ ᱚᱱᱟ ᱵᱟᱠᱷᱨᱟᱛᱮ᱾
ᱦᱩᱸ ᱟᱪᱪᱷᱟ ᱟᱪᱪᱷᱟ ᱮᱠᱫᱚᱢ ᱢᱟᱱᱮ ᱢᱤᱫᱴᱟᱝ ᱤᱭᱩᱱᱤᱠ ᱴᱚᱯᱤᱠ ᱥᱮ ᱢᱤᱫᱴᱟᱝ ᱮᱠᱮᱵᱟᱨᱮ ᱟᱞᱟᱫᱟ ᱴᱚᱯᱷᱤᱠ ᱠᱟᱱᱟ ᱟᱨ ᱱᱚᱣᱟ ᱥᱟᱛᱟᱢ ᱤᱫᱤ ᱠᱟᱛᱮᱜ ᱞᱟᱹᱭ ᱞᱮᱠᱷᱟᱱ ᱫᱚ ᱠᱷᱟᱱ ᱟᱹᱰᱤ ᱨᱟᱹᱥᱠᱟᱹ ᱜᱮ ᱵᱩᱡᱷᱟᱹᱜ-ᱟ᱾ ᱟᱫᱚ ᱱᱚᱜᱼᱚᱭ ᱧᱮᱞ ᱦᱳᱭᱳᱜ ᱠᱟᱱᱟ ᱡᱮ ᱪᱟᱭᱱᱟ ᱨᱮᱱᱟᱜ ᱡᱤᱱᱤᱥ ᱥᱮ ᱪᱟᱭᱱᱟ ᱨᱮᱱᱟᱜ ᱡᱟᱸᱦᱟ ᱡᱤᱱᱤᱥ ᱯᱚᱛᱨᱚ ᱥᱮ ᱢᱟᱞ ᱠᱚ ᱢᱮᱱᱟᱜ-ᱟ ᱟᱹᱰᱤ ᱠᱚᱢ ᱫᱟᱢ ᱛᱮᱥᱮ ᱟᱹᱰᱤ ᱥᱚᱥᱛᱟ ᱫᱟᱢ ᱛᱮ ᱟᱵᱚ ᱫᱤᱥᱚᱢ ᱨᱮᱱ ᱦᱚᱲ ᱠᱚᱠᱚ ᱧᱟᱢᱮᱜ-ᱟ᱾ ᱥᱮ ᱵᱷᱟᱨᱚᱛ ᱫᱤᱥᱚᱢ ᱨᱮᱱ ᱦᱚᱲ ᱠᱚᱠᱚ ᱧᱟᱢᱮᱜ-ᱟ ᱱᱚᱣᱟ ᱫᱚ ᱟᱵᱚ ᱵᱚᱱ ᱧᱮᱞ ᱮᱫᱟ ᱮᱴᱟᱜ ᱡᱟᱸᱦᱟ ᱫᱤᱥᱚᱢ ᱠᱚ ᱨᱮᱱᱟᱜ ᱡᱤᱱᱤᱥ ᱠᱚ ᱦᱤᱡᱩᱜ ᱠᱟᱱᱟ ᱟᱭᱢᱟ ᱫᱤᱥᱚᱢ ᱠᱷᱚᱱᱟᱜ ᱜᱮ ᱡᱤᱱᱤᱥ ᱠᱚᱫᱚ ᱦᱤᱡᱩᱜ ᱠᱟᱱ ᱜᱮᱭᱟ ᱮᱱᱨᱮᱦᱚᱸ ᱪᱟᱭᱱᱟ ᱠᱷᱚᱱᱟᱜ ᱡᱟᱸᱦᱟᱱᱟᱜ ᱪᱟᱭᱱᱟ ᱫᱤᱥᱚᱢ ᱠᱷᱚᱱᱟᱜ ᱡᱟᱸᱦᱟ ᱡᱤᱱᱤᱥ ᱠᱚ ᱦᱤᱡᱩᱜ ᱠᱟᱱᱟ ᱟᱹᱰᱤ ᱥᱚᱥᱛᱟ ᱫᱟᱢ ᱛᱮᱜᱮ ᱧᱟᱢᱚᱜ ᱠᱟᱱᱟ᱾ ᱟᱨ ᱱᱚᱣᱟ ᱥᱚᱥᱟ ᱫᱟᱢ ᱛᱮ ᱧᱟᱢ ᱨᱮᱱᱟᱜ ᱚᱡᱮ ᱦᱚᱸ ᱟ ᱧᱮᱞᱚᱜ ᱠᱟᱱᱟ ᱡᱮ ᱱᱚᱜ-ᱚᱭ ᱡᱮᱢᱚᱱ ᱟᱵᱚ ᱦᱚᱲ ᱦᱚᱸ ᱥᱚᱥᱛᱟᱛᱮ ᱡᱤᱱᱤᱥ ᱠᱤᱨᱤᱧ ᱵᱚᱱ ᱠᱩᱥᱤᱭᱟᱜ-ᱟ ᱱᱚᱝᱠᱟ ᱞᱮᱠᱟᱛᱮ ᱥᱚᱥᱛᱟ ᱡᱤᱱᱤᱥ ᱫᱚᱵᱚᱱ ᱵᱟᱰᱟᱭ ᱜᱮᱭᱟ ᱥᱚᱥᱛᱟ ᱡᱤᱱᱤᱥ ᱫᱚ ᱵᱮᱥᱤ ᱫᱤᱱ ᱫᱚ ᱵᱟᱝ ᱪᱟᱞᱟᱜ ᱞᱮᱠᱟ ᱜᱮ ᱡᱩᱫᱤ
ᱚ
ᱫᱟᱹᱢᱤ ᱡᱤᱱᱤᱥ ᱫᱚ ᱥᱚᱥᱛᱟ ᱛᱮᱫᱚ ᱵᱟᱠᱚ ᱟᱹᱠᱷᱨᱤᱧᱟ᱾ ᱟᱨ ᱪᱟᱭᱱᱟ ᱫᱤᱥᱚᱢ ᱨᱮᱱᱟᱜ ᱠᱟᱛᱷᱟ ᱞᱟᱹᱭ ᱞᱮᱠᱷᱟᱱ ᱫᱚ ᱞᱟᱹᱭ ᱜᱟᱱᱚᱜ-ᱟ ᱡᱮᱦᱮᱛᱩ ᱟᱠᱚ ᱫᱤᱥᱚᱢ ᱞᱟᱹᱜᱤᱫ ᱠᱚ ᱵᱮᱱᱟᱣᱮᱫ-ᱟ ᱟᱠᱚᱨᱮᱱ ᱦᱚᱲ ᱦᱚᱸ ᱟᱹᱰᱤ ᱜᱮᱠᱚ ᱥᱚᱪᱮᱛᱚᱱ ᱜᱮᱭᱟ ᱡᱮ ᱢᱮᱫᱴᱮᱱ ᱠᱳᱢᱯᱟᱱᱤ ᱥᱮ ᱢᱤᱫᱴᱟᱝ ᱚᱱᱠᱟ ᱢᱤᱫᱴᱟᱝ ᱢᱟᱨᱟᱝ ᱠᱳᱢᱯᱟᱱᱤ ᱜᱮ ᱢᱤᱫᱴᱟᱝ ᱡᱤᱱᱤᱥᱮ ᱵᱮᱱᱟᱣᱮᱫ-ᱟ ᱵᱮᱥᱤ ᱫᱤᱱ ᱵᱟᱝ ᱴᱷᱤᱠᱟᱹᱜ ᱠᱟᱱᱟ᱾ ᱛᱟᱦᱚᱞᱮ ᱱᱚᱣᱟ ᱤᱫᱤᱠᱟ ᱠᱟᱛᱮ ᱟᱠᱚ ᱠᱚ ᱯᱨᱚᱴᱮᱥᱴ ᱫᱟᱲᱮᱭᱟᱜ-ᱟ ᱡᱮ ᱟᱞᱮᱭᱟᱜ ᱯᱚᱭᱥᱟᱢ ᱦᱟᱛᱟᱣᱮᱫ-ᱟ ᱢᱮᱱ ᱠᱟᱱ ᱟᱢ ᱵᱷᱟᱜᱮ ᱠᱳᱣᱟᱞᱤᱴᱤ ᱡᱤᱱᱤᱥ ᱵᱟᱢ ᱮᱢᱟᱞᱮ ᱠᱟᱱᱟ ᱱᱚᱣᱟ ᱦᱚᱸ ᱢᱤᱫᱴᱟᱝ ᱚᱡᱮ ᱦᱩᱭ ᱫᱟᱲᱮᱭᱟᱜ-ᱟ᱾
ᱴᱷᱤᱠ ᱮᱠᱵᱟᱨ ᱱᱚᱣᱟ ᱜᱮ ᱦᱩᱭᱩᱜ ᱠᱟᱱᱟ ᱡᱚᱛᱷᱟᱛ ᱠᱟᱛᱷᱟ ᱫᱚ ᱪᱮᱫᱟᱜ ᱵᱟᱝᱢᱟ ᱚᱸᱰᱮᱱᱤᱡ ᱡᱟ ᱮ ᱟᱨ ᱛᱟᱦᱚᱞᱮ ᱥᱚᱨᱠᱟᱨ ᱯᱟᱦᱴᱟ ᱠᱷᱚᱱ ᱡᱟᱸᱦᱟ ᱢᱤᱫᱴᱮᱱ ᱥᱴᱨᱤᱠ ᱵᱮᱯᱟᱨ ᱦᱮᱱᱟᱜ ᱠᱟᱫᱟ ᱱᱚᱝᱠᱟ ᱫᱟᱢᱤ ᱢᱟᱞ ᱡᱩᱫᱤ ᱟᱢ ᱦᱚᱭᱛᱳ ᱚᱱᱟ ᱠᱚᱢ ᱫᱟᱹᱢᱤ ᱢᱟᱞ ᱦᱟ ᱚᱞᱯᱚ ᱫᱤᱱ ᱴᱮᱠᱥᱚᱭ ᱦᱮᱥ ᱥᱟᱵᱟᱱ ᱡᱩᱛ ᱢᱚᱛᱚ ᱵᱟᱝ ᱦᱩᱭᱩᱜ-ᱟ ᱱᱚᱜ-ᱚ ᱱᱚᱝᱠᱟ ᱡᱩᱫᱤ ᱟᱢ ᱵᱮᱱᱟᱣ ᱟᱢ ᱥᱮ ᱚᱱᱟ ᱫᱤᱥᱚᱢ ᱨᱮᱫᱚ ᱞᱟᱹᱭ ᱜᱟᱱᱚᱜ ᱡᱟᱱᱤᱪ ᱪᱚ ᱡᱚᱛᱚ ᱠᱳᱢᱯᱟᱱᱤ ᱠᱚ ᱵᱮᱱᱴ ᱟᱠᱚ ᱥᱮ ᱪᱮᱫ ᱞᱮᱠᱟᱢ ᱞᱟᱹᱭ ᱦᱚᱪᱚᱭᱮᱫ-ᱟ?
ᱦᱩᱸ ᱦᱩᱸ ᱦᱩᱸ ᱢᱟᱱᱮ ᱚᱱᱟ ᱫᱤᱥᱚᱢ ᱨᱮᱱᱟᱜ ᱟᱹᱨᱤ ᱠᱚᱫᱚ ᱟᱠᱷᱟᱱ ᱟᱹᱰᱤ ᱜᱮ ᱠᱮᱴᱮᱡᱼᱟ ᱡᱮᱢᱚᱱ ᱟᱵᱚ ᱫᱤᱥ ᱥᱚᱢ ᱨᱮᱫᱚ ᱟᱹᱱ ᱟᱹᱨᱤ ᱛᱟᱞᱟᱨᱮ ᱟᱹᱰᱤ ᱜᱮ ᱜᱮᱯ ᱢᱮᱱᱟᱜᱼᱟ ᱥᱮ ᱯᱷᱟ ᱠᱟ ᱢᱮᱱᱟᱜᱼᱟ ᱟᱫᱚ ᱡᱟᱦᱟᱸ ᱢᱤᱫᱴᱟᱝ ᱮᱴᱟᱜ ᱫᱤᱥᱚᱢ ᱨᱮᱱᱟᱜ ᱡᱟᱦᱟᱸ ᱟᱹᱨᱤ ᱠᱚ ᱢᱮᱱᱟᱜᱼᱟ ᱚᱱᱟ ᱟᱹᱨᱤ ᱠᱚᱜᱮ ᱮᱯ ᱯᱟᱞᱚᱱ ᱠᱟᱛᱮᱫ ᱜᱮ ᱩᱱᱠᱩ ᱫᱚᱠᱚ ᱠᱚᱨᱟᱣ ᱮᱫᱟ ᱢᱮᱱᱠᱷᱟᱱ ᱟᱵᱚ ᱫᱤᱥᱚᱢ ᱨᱮᱫᱚ ᱟᱹᱰᱤᱜᱮ ᱵᱷᱟᱜᱽ ᱠᱚ ᱢᱮᱱᱟᱜᱼᱟ ᱟᱨ ᱠᱤ ᱟᱵᱚ ᱫᱤᱥᱚᱢ ᱢᱟ ᱟᱨ ᱡᱟᱹᱥᱛᱤ ᱡᱤᱱᱤᱥ ᱢᱟ ᱵᱟᱭ ᱵᱮᱱᱟᱣ ᱜᱮᱭᱟ ᱵᱟᱭᱨᱮ ᱫᱤᱥᱚᱢ ᱠᱷᱚᱱᱟᱜ ᱜᱮ ᱡᱟᱹᱥᱛᱤ ᱦᱤᱡᱩᱜᱼᱟ ᱡᱮᱢᱚᱱ ᱡᱟᱹᱥᱛᱤ ᱠᱟᱭ ᱫᱚ ᱪᱤᱱ ᱫᱤᱥᱚᱢ ᱠᱷᱚᱱᱟᱜ ᱜᱮ ᱦᱤᱡᱩᱜ ᱠᱟᱱᱟ ᱟᱨᱠᱤ ᱡᱤᱱᱤᱥ ᱠᱚᱫᱚ ᱾
ᱦᱚᱭ ᱦᱚᱭ ᱾ ᱟᱫᱚ ᱢᱮᱱᱠᱷᱟᱱ ᱱᱚᱜᱚᱭ ᱪᱤᱱ ᱜᱮ ᱢᱤᱫᱴᱟᱝ ᱪᱮᱫ ᱞᱮᱠᱟ ᱛᱤᱱᱟᱹᱜ ᱞᱮᱠᱟᱱ ᱩᱭᱦᱟᱹᱨ ᱵᱷᱟᱵᱱᱟᱭ ᱫᱚᱦᱚ ᱞᱮᱫᱟᱭ ᱱᱚᱣᱟ ᱫᱤᱥᱚᱢ ᱦᱮᱸ ᱡᱮ ᱤᱧ ᱵᱟᱱᱤᱡᱽ ᱵᱮᱯᱟᱨᱤᱧ ᱵᱟᱭᱨᱮ ᱫᱤᱥᱚᱢ ᱥᱮ ᱨᱮᱱ ᱦᱚᱲ ᱥᱟᱶᱛᱮ, ᱛᱚ ᱵᱟᱭᱨᱮ ᱫᱤᱥᱚᱢ ᱫᱤᱥᱚᱢ ᱨᱮᱱ ᱦᱚᱲ ᱥᱟᱶᱛᱮ ᱵᱟᱹᱱᱤᱡᱽ ᱵᱮᱯᱟᱨ ᱞᱟᱹᱜᱤᱫ ᱫᱚ ᱤᱧ ᱪᱮᱫ ᱞᱮᱠᱟᱧ ᱠᱚᱢ ᱫᱟᱢ ᱛᱮ ᱤᱧ ᱵᱮᱯᱟᱨᱤᱧ ᱠᱚᱨᱟᱣᱟ᱾ ᱡᱟᱥᱛᱤ ᱤᱧᱟᱹᱜ ᱢᱤᱫᱴᱟᱝ ᱢᱟᱨᱠᱮᱴ ᱛᱟᱦᱮᱱ ᱛᱤᱧ ᱢᱟ ᱟᱨ ᱥᱟᱹᱨᱤ ᱜᱮ ᱠᱟᱱ ᱜᱮᱭᱟ᱾ ᱟᱨ ᱱᱤᱭᱟᱹ ᱠᱟᱛᱷᱟ ᱞᱤᱧ ᱞᱟᱹᱭᱟ ᱡᱮ ᱥᱟᱹᱨᱤᱜᱮ ᱟᱵᱚ ᱫᱤᱥᱚᱢ ᱨᱮᱱ ᱦᱚᱲ ᱫᱚ ᱡᱩᱫᱤ ᱚᱱᱮ ᱪᱟᱭᱱᱟ ᱢᱟᱞ ᱵᱚᱱ ᱞᱟᱹᱭ ᱟᱥᱮ ᱵᱟᱝ ᱢᱚᱱᱮ ᱛᱮᱵᱚᱱ ᱞᱟᱹᱭᱟ ᱡᱮ ᱵᱮᱨᱮᱱᱰ ᱫᱚ ᱟᱹᱰᱤ ᱠᱷᱟᱨᱟᱯ ᱜᱮᱭᱟ᱾ ᱚᱱᱠᱟ ᱢᱚᱱᱮ ᱦᱩᱭᱩᱜ ᱟᱥᱮ ᱵᱟᱝ ᱢᱟ ᱞᱟᱹᱭ ᱛᱟᱞᱟᱝ ᱢᱮ ᱚᱱᱟᱨᱮ᱾
ᱦᱩᱸ ᱦᱩᱸ ᱮᱠᱟᱞ ᱮᱠᱟᱞᱜᱮ ᱟᱫᱚ ᱱᱚᱜ-ᱚᱭ ᱠᱟᱛᱷᱟ ᱨᱮᱠᱚ ᱢᱮᱱ ᱟᱠᱟᱜ-ᱟ ᱡᱮ ᱫᱤᱠᱩ ᱠᱟᱛᱷᱟ ᱟᱸ ᱵᱚᱞᱮ ᱪᱟᱭᱱᱟ ᱢᱟᱞ ᱵᱮᱥᱤ ᱫᱤᱱ ᱡᱟᱭᱱᱟ ᱱᱚᱝᱠᱟᱱᱟᱜ ᱠᱟᱛᱷᱟ ᱢᱟ ᱟᱸᱡᱚᱢ ᱵᱟᱲᱟ ᱦᱩᱭ ᱟᱠᱟᱱᱟ, ᱟᱫᱚ ᱱᱤᱡᱮ ᱦᱚᱸ ᱵᱮᱵᱟᱨ ᱠᱟᱛᱮ ᱛᱮ ᱦᱚᱸ ᱧᱮᱞ ᱵᱟᱲᱟ ᱦᱩᱭᱳ ᱟᱠᱟᱱᱟ ᱡᱮ ᱢᱤᱫᱴᱟᱝ ᱪᱟᱨᱡᱟᱨ ᱯᱷᱳᱱ ᱨᱮᱱᱟᱜ ᱪᱟᱨᱡᱟᱨ ᱥᱮ ᱞᱟᱭᱤᱴ ᱨᱮᱱᱟᱜ ᱪᱟᱨᱡᱟᱨ ᱪᱟᱭᱱᱟ ᱢᱟᱞ ᱠᱚ ᱞᱟᱹᱭᱟ ᱱᱚᱣᱟ ᱫᱚ ᱪᱟᱭᱱᱟ ᱢᱟᱞ ᱠᱟᱱᱟ᱾ ᱟᱨ ᱱᱚᱣᱟ ᱫᱚ ᱤᱱᱰᱤᱭᱟ ᱨᱮᱱᱟᱜ ᱢᱟᱞ ᱠᱟᱱᱟ᱾ ᱱᱚᱝᱠᱟ ᱠᱚ ᱞᱟᱹᱭ ᱜᱮᱭᱟ ᱟᱨ ᱪᱟᱭᱱᱟ ᱨᱮᱱᱟᱜ ᱢᱟᱞ ᱡᱮᱦᱮᱛᱩ ᱥᱚᱥᱛᱟ ᱠᱟᱱᱟ ᱱᱤᱡᱮ ᱦᱚᱸ ᱦᱟᱛᱟᱣ ᱵᱟᱲᱟ ᱦᱩᱭ ᱠᱟᱱ ᱜᱮᱭᱟ, ᱟᱨ ᱵᱤᱥ ᱫᱤᱱ ᱢᱟ ᱵᱟᱝ ᱴᱤᱠᱟᱹᱣ ᱟᱠᱟᱱ ᱜᱮᱭᱟ, ᱟᱫᱚ ᱦᱚᱲᱟᱜ ᱠᱟᱛᱷᱟ ᱞᱟᱹᱭ ᱞᱮᱠᱟ ᱛᱮᱦᱚᱸ ᱱᱤᱡᱮᱨᱟᱜ ᱢᱚᱱᱮ ᱨᱮᱦᱚᱸ ᱱᱚᱝᱠᱟ ᱛᱮᱭᱟᱨ ᱟᱠᱟᱱᱟ ᱡᱮ ᱪᱟᱭᱱᱟ ᱢᱟᱞ ᱫᱚ ᱵᱮᱥᱤ ᱫᱤᱱ ᱵᱟᱝ ᱪᱟᱞᱟᱜ-ᱟ ᱢᱮᱱᱠᱷᱟᱱ ᱡᱚᱛᱚ ᱫᱤᱱᱤᱥ ᱡᱚᱛᱚ ᱡᱤᱱᱤᱥ ᱠᱷᱮᱛᱮᱨᱮ ᱨᱮᱫᱚ ᱱᱚᱣᱟ ᱫᱚ ᱵᱟᱝ ᱮᱯᱞᱟᱭᱚᱜ ᱠᱟᱱᱟ ᱟᱨᱠᱤ᱾
ᱦᱳᱭ ᱦᱳᱭ ᱴᱷᱤᱠ ᱮᱠᱵᱟᱨᱮ᱾ ᱟᱫᱚ ᱤᱱᱟᱹ ᱞᱮᱠᱟᱛᱮ ᱛᱟᱦᱚᱞᱮ ᱟᱨᱦᱚᱸ ᱟᱨ ᱢᱤᱫᱴᱟᱝ ᱫᱤᱥᱚᱢ ᱥᱮᱫ ᱤᱧ ᱥᱮᱱ ᱞᱮᱱᱜᱮ ᱤᱱᱟᱹ ᱞᱮᱠᱟᱛᱮ ᱫᱚ ᱡᱟᱯᱟᱱ ᱠᱤᱱᱛᱩ ᱡᱟᱯᱟᱱ ᱫᱚ ᱢᱟᱨᱠᱮᱴᱤᱝ ᱵᱷᱟᱜᱮ ᱜᱮ ᱦᱮᱱᱟᱜ ᱟᱠᱟᱫ ᱛᱟᱭᱟ ᱦᱮᱸ ᱥᱮ ᱵᱟᱝ᱾ ᱡᱟᱯᱟᱱ ᱫᱚ ᱞᱟᱹᱭ ᱜᱟᱱᱚᱜ-ᱟ ᱵᱟᱝ ᱢᱟ ᱞᱟᱹᱭ ᱟᱠᱚ ᱴᱮᱠᱱᱳᱞᱚᱡᱤ ᱛᱮᱫᱚ ᱡᱟᱹᱱᱤᱡ ᱪᱚ ᱪᱟᱭᱱᱟ ᱠᱷᱚᱱᱟᱜ ᱦᱚᱸ ᱟᱨᱚ ᱟᱹᱰᱤ ᱦᱟᱭᱮᱥᱴ᱾ ᱨᱮ ᱦᱮᱱᱟᱜ ᱟᱠᱟᱫᱮᱭᱟ ᱟᱹᱰᱤ ᱪᱮᱛᱟᱱ ᱨᱮ ᱦᱮᱱᱟᱜ ᱟᱠᱟᱫᱮᱭᱟ, ᱛᱚ ᱡᱟᱯ ᱡᱟᱯᱟᱱ ᱨᱮᱱᱟᱜ ᱫᱚ ᱠᱤᱱᱛᱩ ᱟᱵᱚ ᱱᱚᱰᱮ ᱡᱩᱫᱤ ᱵᱚᱱ ᱢᱮᱰ ᱤᱱ ᱪᱟᱯᱟᱱ ᱡᱩᱫᱤ ᱚᱞ ᱛᱟᱦᱮᱱᱟ ᱛᱚ ᱚᱱᱟᱨᱮ ᱠᱤᱱᱛᱩ ᱚᱱᱟ ᱨᱮᱱᱟᱜ ᱥᱟᱹᱨᱤᱜᱮ ᱚᱱᱟ ᱨᱮᱱᱟᱜ ᱢᱤᱫᱴᱟᱝ ᱢᱟᱹᱱ ᱜᱮ ᱟᱵᱚ ᱱᱚᱣᱟ ᱫᱤᱥᱚᱢ ᱨᱮᱫᱚ ᱵᱷᱮᱜᱟᱨ ᱜᱮ ᱮᱢᱟᱦᱟᱭᱟᱭ ᱪᱮᱫᱟᱜ ᱵᱟᱝᱢᱟ ᱚᱸᱰᱮᱱᱟᱜ ᱡᱟᱦᱟᱸ ᱢᱤᱫᱴᱟᱝ ᱴᱮᱠᱱᱳᱞᱚᱡᱤ ᱡᱟᱦᱟᱸ ᱵᱚᱱ ᱢᱮᱛᱟᱜ ᱠᱟᱱ ᱫᱚ ᱦᱮᱸ ᱥᱮ ᱵᱟᱝ ᱟᱵᱚᱣᱟᱜ ᱰᱤᱡᱤᱴᱮᱞ ᱡᱩᱜᱽ ᱨᱮᱱᱟᱜ ᱠᱟᱛᱷᱟ ᱨᱮ ᱟᱵᱚ ᱠᱷᱚᱱᱟᱜ ᱫᱚ ᱵᱟᱝ ᱢᱟᱠᱚ ᱞᱮᱭᱟ ᱵᱷᱟᱨᱚᱛ ᱫᱤᱥᱚᱢ ᱫᱤᱥᱚᱢ ᱠᱷᱚᱱᱟᱜ ᱫᱚ ᱚᱸᱰᱮ ᱫᱚ ᱯᱚᱧᱪᱟᱥ ᱥᱮ ᱢᱚᱬᱮ ᱜᱮᱞ ᱥᱮᱨᱢᱟ ᱢᱟᱲᱟᱝ ᱱᱤᱛᱚᱜ ᱠᱚ ᱡᱤᱭᱚᱱ ᱠᱚ ᱠᱷᱟᱸᱰᱟᱣ ᱮᱫᱟ ᱡᱮ ᱚᱱᱟ ᱫᱚ ᱪᱮᱫ ᱞᱮᱠᱟ ᱡᱮ ᱱᱤᱛᱚᱜ ᱟᱵᱚ ᱡᱟᱦᱟᱸ ᱱᱚᱣᱟ ᱵᱷᱟᱨᱚᱛ ᱫᱤᱥᱚᱢ ᱨᱮᱱ ᱦᱚᱲ ᱢᱟᱹᱱᱢᱤ ᱠᱚ ᱡᱟᱦᱟᱸ ᱞᱮᱠᱟ ᱟᱵᱚ ᱵᱚᱱ ᱠᱷᱟᱸᱰᱟᱣ ᱫᱟᱵᱚᱱ ᱡᱤᱭᱚᱱ ᱠᱚ ᱩᱱᱠᱩ ᱫᱚ ᱱᱤᱛᱳᱝ ᱢᱚᱬᱮ ᱜᱮᱞ ᱥᱮᱨᱢᱟ ᱢᱟᱲᱟᱝᱢ ᱱᱚᱝᱠᱟᱱ ᱡᱤᱭᱚᱱ ᱠᱚ ᱠᱷᱟᱸᱰᱟᱣ ᱞᱮᱫᱟ᱾ ᱟᱨ ᱱᱤᱛᱚᱜ ᱡᱟᱦᱟᱸ ᱠᱚᱠᱚ ᱠᱷᱟᱸᱰᱟᱣ ᱫᱟᱠᱚ ᱱᱤᱛᱚᱜ ᱚᱠᱛᱚ ᱨᱮ ᱚᱱᱟ ᱫᱚ ᱟᱵᱚ ᱡᱟᱦᱟᱸ ᱛᱤᱥ ᱦᱤᱞᱳᱜ ᱦᱟᱯ ᱦᱟᱯᱮᱱ ᱫᱤᱱ ᱦᱤᱡᱩᱜ ᱠᱟᱱ ᱫᱚ ᱢᱚᱬᱮ ᱜᱮᱞ ᱥᱮᱨᱢᱟ ᱨᱮ ᱪᱮᱫ ᱞᱮᱠᱟ ᱵᱚᱱ ᱠᱷᱟᱸᱰᱟᱣ ᱫᱟᱲᱮᱭᱟ ᱫᱤᱱ ᱚᱱᱠᱟ ᱨᱮ ᱱᱩᱠᱩ ᱠᱚ ᱱᱤᱛᱚᱜ ᱠᱚ ᱠᱷᱟᱸᱰᱟᱣ ᱠᱟᱫᱟ ᱱᱚᱣᱟ ᱫᱚ ᱛᱤᱱᱟᱹᱜ ᱥᱟᱹᱨᱤ ᱛᱤᱱᱟᱹᱜ ᱱᱟᱥᱮᱢ ᱟᱸᱡᱚᱢ ᱟᱠᱟᱫᱟ ᱢᱟᱥᱮ ᱞᱟᱹᱭᱟᱧ ᱛᱟᱞᱟᱝ ᱢᱮ?
ᱦᱮᱸ ᱦᱮᱸ ᱮᱠᱟᱞ ᱮᱠᱟᱞ ᱜᱮ ᱱᱚ-ᱚᱭ ᱡᱮᱢᱚᱱ ᱟᱵᱚ ᱱᱚᱣᱟ ᱪᱟᱭᱱᱟ ᱫᱤᱥᱚᱢ ᱞᱟᱹᱭ ᱜᱟᱱᱚᱜ-ᱟ ᱛᱟᱯᱚᱨᱮ ᱡᱟᱯᱟᱱ ᱫᱤᱥᱚᱢ ᱞᱟᱹᱭ ᱜᱟᱱᱚᱜ-ᱟ᱾ ᱟᱫᱚ ᱱᱚᱣᱟ ᱠᱚᱨᱮ ᱫᱤᱥᱚᱢ ᱠᱚᱨᱮ ᱫᱚ ᱡᱟᱹᱥᱛᱤ ᱠᱟᱭᱛᱮ ᱚᱞᱚᱜ ᱯᱟᱲᱦᱟᱣ ᱪᱮᱛᱟᱱ ᱟᱹᱰᱤᱜᱮ ᱡᱳᱨ ᱠᱚ ᱮᱢ ᱠᱟᱜ-ᱟ᱾ ᱚᱞᱚᱜ ᱯᱟᱲᱦᱟᱣ ᱥᱟᱶ ᱥᱟᱶᱛᱮ ᱱᱤᱡᱮᱨᱟᱜ ᱤᱥᱠᱤᱞ ᱪᱮᱛᱟᱱ ᱨᱮᱦᱚᱸ ᱟᱹᱰᱤᱜᱮ ᱡᱳᱨ ᱠᱚ ᱮᱢᱟ ᱠᱚᱣᱟ ᱟᱨ ᱟᱠᱚ ᱫᱤᱥᱚᱢ ᱨᱮᱢᱟ ᱴᱮᱠᱱᱳᱞᱚᱡᱤ ᱡᱟᱦᱟᱸ ᱢᱤᱫᱴᱟᱝ ᱟᱸ, ᱢᱮᱫᱴᱟᱝ, ᱢᱮᱫᱴᱮᱱ ᱡᱩᱜᱽ ᱵᱚᱫᱚᱞ ᱡᱤᱱᱤᱥ ᱠᱟᱱᱟ ᱡᱟᱦᱟᱸ ᱴᱮᱠᱱᱳᱞᱚᱡᱤ ᱪᱤᱛᱟᱱ ᱨᱮ ᱮᱸ ᱚᱱᱟ ᱪᱮᱛᱟᱱ ᱨᱮᱦᱚᱸ ᱟᱹᱰᱤ ᱡᱟᱹᱥᱛᱤ ᱠᱚ ᱯᱟᱲᱦᱟᱣ ᱠᱟᱱᱟ ᱟᱨ ᱱᱚᱣᱟ ᱴᱮᱠᱱᱳᱞᱚᱡᱤ ᱛᱮ ᱜᱮ ᱟᱹᱰᱤ ᱠᱚ ᱞᱟᱦᱟ ᱠᱟᱱᱟ᱾ ᱟᱨ ᱟᱵᱚ ᱫᱤᱥᱚᱢ ᱞᱟᱹᱭ ᱞᱮᱠᱷᱟᱱ ᱫᱚ ᱟᱵᱚ ᱢᱟ, ᱢᱤᱫᱥᱚ ᱪᱚᱞᱞᱤᱥ ᱠᱳᱴᱤ ᱠᱷᱚᱱᱟᱜ ᱦᱚᱸ, ᱮ ᱡᱟᱹᱥᱛᱤ ᱦᱚᱲ ᱢᱮᱱᱟᱜ ᱵᱚᱱᱟ ᱦᱚᱲ ᱜᱤᱨᱟᱹ ᱵᱟᱹᱥᱤᱜ ᱠᱟᱱᱟ ᱵᱚᱱ ᱾ ᱟᱹᱰᱤ ᱦᱚᱲ ᱜᱮ ᱡᱟᱹᱥᱛᱤ ᱠᱟᱭᱛᱮ ᱦᱚᱲ ᱜᱮ ᱨᱮᱸᱜᱮᱡ ᱚᱨᱮᱡ ᱜᱮᱭᱟ ᱠᱚ ᱟᱨ ᱡᱟᱦᱟᱸᱭ ᱠᱚ, ᱠᱤᱥᱟᱹᱲᱟ ᱮᱠᱟᱞ ᱜᱮ ᱫᱚᱢᱮ ᱠᱚ ᱠᱤᱥᱟᱹᱲᱟ, ᱡᱮᱢᱚᱱ ᱟᱫᱟᱱᱤ ᱟᱢᱵᱟᱱᱤ ᱩᱱᱠᱩ ᱴᱷᱮᱱ ᱜᱮ ᱡᱟᱹᱥᱛᱤ ᱯᱚᱭᱥᱟ ᱾ ᱠᱚᱫᱚ ᱢᱮᱱᱟᱜᱼᱟ, ᱟᱫᱚ ᱡᱟᱦᱟᱸᱭ ᱠᱚ ᱨᱮᱸᱜᱮᱡᱼᱟ ᱟᱹᱰᱤ ᱡᱟᱹᱥ ᱡᱟᱹᱥᱛᱤ ᱠᱚ ᱨᱮᱸᱜᱮᱡᱼᱟ ᱡᱟᱦᱟᱸᱭ ᱠᱚ ᱠᱤᱥᱟᱹᱲᱟ ᱟᱹᱰᱤ ᱡᱟᱹᱥᱛᱤ ᱠᱚ ᱠᱤᱥᱟᱹᱲᱟ, ᱮᱴᱟᱜ ᱫᱤᱥᱚᱢ ᱠᱷᱮ ᱛᱛᱨᱮ ᱫᱚ ᱱᱚᱝᱠᱟ ᱫᱚ ᱵᱟᱝ ᱧᱮᱞ ᱧᱟᱢᱚᱜ ᱠᱟᱱᱟ ᱡᱮᱢᱚᱱ ᱡᱟᱯᱟᱱ ᱫᱤᱥᱚᱢ ᱞᱟᱹᱭ ᱞᱮᱠᱷᱟᱱ ᱫᱚ ᱞᱟᱹᱭ ᱜᱟᱱᱚᱜᱼᱟ᱾ ᱩᱱᱠᱩᱣᱟᱜ ᱡᱟᱦᱟᱸ ᱥᱟᱠᱷᱚᱨᱚᱛᱟ ᱦᱟᱨ ᱥᱮ, ᱚᱞᱚᱜ ᱯᱟᱲᱦᱟᱣ ᱨᱮᱱᱟᱜ ᱞᱮᱠᱷᱟ ᱡᱚᱠᱷᱟ ᱫᱚ ᱟᱹᱰᱤ ᱜᱮ ᱡᱟᱹᱥᱛᱤᱭᱟ ᱚᱱᱟ ᱞᱮᱠᱟ ᱛᱮ ᱫᱚ, ᱚᱱᱟ ᱵᱷᱟᱵᱽᱛᱮ ᱡᱩᱫᱤᱢ ᱛᱩᱞᱟᱹ ᱡᱚᱠᱷᱟᱭᱟ ᱵᱟᱦᱮᱨᱮ ᱫᱤᱥᱚᱢ ᱨᱮᱱ ᱦᱚᱲᱟᱜ ᱞᱮᱠᱷᱟ ᱡᱚᱠᱷᱟ ᱫᱚ, ᱢᱟᱱᱮ ᱚᱞᱚᱜ ᱯᱟᱲᱦᱟᱣ ᱛᱮ ᱟᱹᱰᱤ ᱜᱮ ᱠᱚᱢᱟ, ᱟᱫᱚ ᱡᱮᱦᱮᱛᱩ ᱚᱞᱚᱜ ᱯᱟᱲᱦᱟᱜ ᱡᱩᱫᱤ ᱡᱟᱦᱟᱸᱭ ᱜᱮᱠᱚ ᱥᱮᱬᱟᱭᱟ ᱟᱨ ᱪᱟᱹᱠᱷᱨᱤ ᱵᱟᱹᱠᱷ ᱠᱤ ᱦᱚᱸ ᱠᱚᱢᱯᱤᱴᱤᱥᱮᱱ ᱫᱚ ᱟᱹᱰᱤ ᱡᱟᱹᱥᱛᱤ ᱜᱮ ᱦᱩᱭᱩᱜᱼᱟ ᱟᱨ ᱱᱚᱣᱟ ᱞᱮᱠᱟ ᱛᱮ ᱩᱱᱠᱩ ᱫᱚ, ᱮᱴᱟᱜ ᱤᱥᱠᱤᱞ ᱪᱤᱛᱟᱱ ᱥᱮ ᱢᱤᱫᱴᱟᱝ ᱠᱳᱢᱯᱟᱱᱤ ᱪᱮᱛᱟᱱ, ᱜᱮ ᱩᱱᱠᱩ ᱫᱚ ᱠᱟᱹᱢᱤ ᱫᱚ, ᱛᱮ ᱫᱚ ᱠᱚ ᱞᱟᱦᱟᱼᱟ ᱟᱨᱠᱤ,
ᱮᱠᱵᱟᱨᱮ, ᱟᱫᱚ ᱩᱱᱠᱩᱣᱟᱜ ᱡᱟᱦᱟᱸ ᱞᱮᱠᱟ ᱡᱮ ᱱᱚᱜ-ᱚᱭ ᱠᱳᱢᱯᱟᱱᱤ ᱡᱟᱦᱟᱸ ᱞᱟᱝ ᱞᱟᱹᱭ ᱦᱚᱪᱚᱭᱮᱫᱟ ᱥᱮ ᱵᱟᱝ? ᱩᱱᱠᱩ ᱫᱚ ᱡᱟᱦᱟᱱᱟᱜ ᱡᱟᱦᱟᱸ ᱜᱮ ᱠᱚ ᱠᱟᱹᱢᱤᱭᱟ ᱠᱚ ᱵᱟᱝᱢᱟ, ᱟᱸᱻ ᱵᱟᱝᱢᱟ ᱠᱚ ᱞᱮᱭᱟ ᱢᱤᱫᱴᱟᱝ ᱮ ᱱᱤᱨᱫᱷᱟᱨᱤᱛᱚ ᱩᱱᱠᱩ, ᱥᱟᱴ ᱵᱚᱪᱷᱚᱨ ᱨᱮᱱᱟᱜ ᱢᱮᱫᱴᱟᱝ ᱠᱚᱱᱴᱨᱟᱠᱴ ᱥᱤᱥᱴᱮᱢ ᱜᱮ ᱛᱟᱦᱮᱱ ᱛᱟᱠᱚᱣᱟ, ᱥᱚᱨᱠᱟᱨᱤ ᱡᱮᱢᱚᱱ ᱢᱮᱫ ᱴᱟᱝ, ᱟᱵᱚ ᱟᱹᱭ ᱤᱧᱟᱜ ᱠᱷᱚᱡᱚᱜ ᱢᱮ ᱡᱮ ᱥᱚᱨᱠᱟᱨᱤ ᱨᱮ ᱡᱟᱦᱟᱸ ᱠᱟᱹᱢᱤ, ᱠᱳᱢᱯᱟᱱᱤ ᱨᱮ ᱦᱚᱸ ᱤᱱᱟᱹ ᱤᱱᱟᱹ ᱵᱷᱮᱞᱩ ᱜᱮ ᱩᱱᱤ ᱫᱚ ᱮᱢ ᱦᱩᱭᱩᱜ ᱛᱟᱭᱟ ᱾ ᱱᱚᱜᱼᱚ ᱱᱚᱝᱠᱟ ᱚᱸᱰᱮᱱᱟᱜ ᱡᱟᱦᱟᱸ ᱠᱳᱢᱯᱟᱱᱤ ᱠᱚ ᱵᱟᱝ ᱢᱟ ᱞᱟᱹᱭᱟ ᱠᱚ, ᱡᱮ, ᱚᱸᱰᱮᱱᱟᱜ ᱠᱳᱢᱯᱟᱱᱤ ᱫᱚ ᱦᱳᱭᱳᱜ ᱠᱟᱱᱟ ᱪᱮᱜ ᱞᱮᱠᱟ, ᱟᱢ ᱡᱩᱫᱤ ᱚᱱᱟ ᱠᱳᱢᱯᱟᱱᱤ ᱨᱮ ᱢᱮᱫ ᱫᱷᱟᱣᱢ ᱵᱚᱞᱚᱱᱟ ᱟᱢᱟᱜ ᱤᱥᱠᱤᱞ ᱟᱛᱮ ᱛᱮ ᱦᱮᱸᱥᱮ? ᱡᱩᱫᱤᱢ ᱠᱟᱹᱢᱤᱭᱟ, ᱥᱟᱴ ᱵᱚᱪᱷᱚᱨ ᱦᱚᱸᱢ ᱠᱟᱹᱢᱤᱭᱟ ᱡᱟᱦᱟᱸ ᱞᱮᱠᱟ ᱫᱚᱨᱠᱟᱨ, ᱟᱴ ᱜᱷᱚᱱᱴᱟ ᱰᱤᱭᱩᱴᱤ, ᱟᱴ ᱜᱷᱚᱱᱴᱟ ᱜᱮ ᱰᱤᱭᱩᱴᱤ ᱦᱩᱭᱩᱜ ᱛᱟᱢᱟ ᱱᱚᱣᱟ ᱠᱚ ᱞᱮᱠᱟ ᱜᱮ ᱥᱚᱨᱠᱟᱨᱤ ᱠᱚᱨᱢᱚᱪᱟᱨᱤ ᱞᱮᱠᱟ ᱜᱮ ᱵᱩᱡᱷᱟᱹᱣ ᱠᱮᱫᱟ, ᱚᱸᱰᱮ ᱫᱚ ᱡᱟᱦᱟᱸ ᱥᱚᱨᱠᱟᱨ ᱨᱮᱱ ᱡᱟᱦᱟᱸ ᱦᱚᱲ ᱠᱚ ᱥᱚᱨᱠᱟᱨᱤ ᱪᱟᱹᱠᱷᱨᱤᱭᱟᱱ ᱦᱚᱲ ᱟᱨ ᱠᱳᱢᱯᱟᱹᱱᱤᱭᱟᱹ ᱪᱟᱹᱠᱷᱨᱤᱭᱟᱱ ᱦᱚᱲ ᱫᱚ ᱢᱤᱫ ᱜᱮ ᱢᱟᱹᱱ ᱛᱟᱠᱚ ᱵᱩᱡᱷᱟᱣ ᱠᱮᱫᱟᱢ ᱾ ᱚᱸᱰᱮ ᱫᱚ ᱪᱮᱜ ᱱᱚᱸᱰᱮ ᱫᱚ ᱟᱵᱚ ᱫᱚᱵᱚᱱ ᱵᱟᱲᱟᱭᱟ ᱡᱮ ᱠᱳᱢᱯᱟᱱᱤ ᱫᱚ ᱚᱦᱚ ᱠᱳᱱᱳ ᱜᱮᱨᱮᱱᱴᱤ ᱵᱟᱹᱱᱩᱜ ᱠᱟᱫᱟ, ᱱᱤᱛ ᱦᱮᱱᱟᱜ ᱠᱟᱜ ᱢᱮ ᱫᱷᱤᱱᱟᱹᱝ ᱵᱟᱹᱱᱩᱜ ᱠᱟᱜ ᱢᱮᱭᱟ ᱦᱮᱸ ᱥᱮ ᱵᱟᱝ? ᱢᱮᱱᱠᱷᱟᱱ ᱚᱱᱟ ᱫᱤᱥᱚᱢ ᱨᱮᱱᱟᱜ ᱫᱚ ᱠᱳᱢᱯᱟᱱᱤ ᱟᱢ ᱡᱟᱦᱟᱸᱢ ᱠᱟᱹᱢᱤᱭᱟ, ᱥᱚᱨᱠᱟᱨᱟᱜ ᱢᱟᱹᱱ ᱞᱮᱠᱟ ᱛᱮᱜᱮ ᱟᱢ ᱦᱚᱢ ᱠᱟᱹᱢᱤᱭᱟ, ᱠᱟᱹᱢᱤ ᱫᱚ ᱠᱟᱹᱢᱤ ᱜᱮ ᱡᱷᱚᱛᱚ ᱠᱟᱹᱢᱤ ᱜᱮ ᱥᱚᱢᱟᱱᱟ᱾ ᱱᱚᱜᱼᱚ ᱱᱚᱣᱟ ᱠᱟᱛᱷᱟ ᱫᱚ ᱦᱳᱭᱳᱜ ᱠᱟᱱᱟ ᱚᱱᱟ ᱫᱤᱥᱚᱢ ᱨᱮᱱᱟᱜ ᱠᱟᱛᱷᱟ ᱾ ᱚᱱᱟ ᱠᱷᱟᱹᱛᱤᱨᱛᱮ ᱚᱱᱟ ᱫᱤᱥᱚᱢ ᱨᱮᱱ ᱦᱚᱲ ᱠᱚᱣᱟᱜ ᱡᱟᱦᱟᱸ ᱞᱮᱠᱟ, ᱦᱮᱸ ᱠᱟᱹᱢᱤ ᱠᱟᱹᱥᱱᱤ ᱵᱚᱱ ᱞᱟᱹᱭᱟ ᱵᱚᱱ ᱥᱮ ᱩᱱᱠᱩᱣᱟᱜ ᱴᱟᱠᱟ ᱯᱚᱭᱥᱟ ᱠᱚ ᱫᱚ, ᱟᱸ, ᱢᱳᱴᱟᱢᱩᱴᱤ ᱥᱚᱢᱟᱱᱛᱚᱨᱚᱞ ᱧᱚᱜ ᱜᱮ ᱦᱮᱱᱟᱜ ᱠᱟᱫᱟ ᱢᱟᱱᱮ ᱩᱱᱤᱥ ᱵᱤᱥ ᱠᱩᱲᱤ, ᱚᱱᱠᱟ ᱞᱮᱠᱟ ᱦᱮᱱᱟᱜ ᱠᱟᱫᱟ ᱵᱩᱡᱷᱟᱹᱣ ᱠᱮᱫᱟᱢ ᱟᱨ ᱟᱵᱚᱣᱟᱜ ᱫᱚ ᱚᱱᱮ ᱡᱟᱦᱟᱸᱢ ᱞᱟᱹᱭ ᱠᱮᱫᱟ ᱮᱠᱥᱚ ᱮᱠᱥᱚ ᱨᱮᱱᱟᱜ ᱦᱳᱭᱛᱳ ᱟᱴᱷᱟᱱᱚᱵᱵᱚᱭ ᱯᱟᱨᱥᱮᱱ ᱦᱟᱹᱱᱤ ᱪᱮᱛᱟᱱ ᱨᱮ ᱟᱵᱟᱨ ᱟ ᱵᱟᱨ ᱯᱟᱨᱥᱮᱱ ᱢᱟᱛᱨᱚ ᱟᱵᱚ ᱪᱮᱛᱟᱱ ᱨᱮ ᱚᱱᱟ ᱠᱷᱟᱹᱛᱤᱨ ᱛᱮᱜᱮ ᱟᱵᱚ ᱡᱩᱫᱤ ᱱᱚᱣᱟ ᱵᱷᱟᱨᱚᱛ ᱫᱤᱥᱚᱢ ᱨᱮᱱᱟᱜ ᱡᱩᱫᱤ ᱟᱢ ᱱᱟᱥᱮᱱᱟᱜᱼᱼ ᱮᱱᱟᱞᱟᱭᱤᱥ ᱠᱟᱛᱮ ᱮᱢ ᱧᱮᱞᱟ ᱥᱮ ᱵᱟᱝ, ᱡᱮ ᱠᱤᱥᱟᱹᱬ ᱦᱚᱲ ᱡᱟᱹᱱᱤᱡ ᱪᱚ ᱩᱱᱠᱩ ᱡᱷᱚᱛᱚ ᱠᱷᱚᱱᱟᱜ ᱦᱟᱭᱮᱥᱴᱼᱼ ᱴᱟᱠᱟ ᱦᱮᱱᱟᱜ ᱠᱟᱫᱟ ᱯᱟᱭᱥᱮ ᱯᱟᱸᱪ ᱯᱟᱨᱥᱮᱱ ᱪᱮᱛᱟᱱ ᱨᱮ ᱚᱲ ᱴᱷᱮᱱ ᱜᱤ ᱵᱤᱥᱤ ᱴᱟᱠᱟ ᱦᱮᱱᱟᱜ ᱠᱟᱫᱟ᱾ ᱵᱟᱫᱽ ᱵᱟᱠᱤ ᱯᱚᱸᱪᱟᱱᱚᱵᱚᱭ ᱯᱟᱨᱥᱮᱱ ᱜᱮ ᱡᱷᱚᱛᱚ ᱮᱠᱵᱟᱨᱮ ᱱᱤᱢᱱᱚ ᱵᱤᱛᱚᱨ ᱨᱮᱱ ᱠᱟᱱᱟ᱾ ᱱᱚᱣᱟ ᱫᱚ ᱮᱠᱵᱟᱨ ᱮᱠᱵᱟᱨ ᱥᱟᱹᱨᱤ ᱠᱟᱛᱷᱟ ᱠᱟᱱ ᱜᱮᱭᱟ ᱥᱮ ᱪᱮᱫ ᱞᱮᱠᱟᱢ ᱞᱟᱹᱭᱟ?
ᱦᱮᱸ ᱦᱮᱸ ᱮᱠᱟᱞ ᱮᱠᱟᱞ ᱜᱮ ᱟᱫᱚ ᱦᱚᱜ-ᱚᱭ ᱟᱵᱚ ᱫᱤᱥᱚᱢ ᱨᱮᱱᱟᱜ ᱡᱩᱫᱤ ᱠᱟᱛᱷᱟᱢ ᱞᱟᱹᱭᱟ ᱟᱨ ᱵᱟᱭᱨᱮ ᱫᱤᱥᱚᱢ ᱫᱚ ᱩᱱᱠᱩ ᱫᱚᱠᱚ ᱢᱟᱱᱮ ᱟᱠᱚᱣᱟᱜ ᱚᱞᱚᱜ ᱥᱤᱥᱴᱮᱢ ᱪᱮᱛᱟᱱ ᱥᱮ ᱵᱮᱵᱽᱥᱟ ᱵᱟᱱᱤᱡᱽ ᱪᱮᱛᱟᱱ ᱟᱹᱰᱤᱜᱮ ᱡᱳᱨ ᱠᱚ ᱮᱢ ᱠᱟᱜ-ᱟ ᱡᱟᱛᱮ ᱡᱷᱚᱛᱚ ᱦᱚᱲ ᱜᱮᱠᱚ ᱚᱞᱚᱜ ᱯᱟᱲᱦᱟᱣ ᱫᱟᱲᱮᱭᱟᱜ ᱢᱟ ᱱᱚᱣᱟ ᱪᱮᱛᱟᱱ ᱨᱮᱦᱚᱸ ᱟᱹᱰᱤ ᱡᱳᱨ ᱠᱚ ᱮᱢ ᱠᱟᱜᱼᱟ᱾ ᱟᱠᱚᱣᱟᱜ ᱢᱟᱱᱮ ᱪᱮᱫ ᱤᱧ ᱞᱟᱹᱭᱟ, ᱢᱟᱱᱮ ᱯᱚᱧᱪᱟᱱᱚᱵᱵᱳᱭ ᱯᱟᱨᱥᱮᱱᱴ ᱪᱮᱛᱟᱱ ᱠᱷᱚᱱᱟᱜ ᱦᱚᱸ ᱥᱟᱠᱷᱚᱨᱚᱛᱟ ᱦᱟᱨ ᱢᱮᱱᱟᱜ ᱛᱟᱠᱚᱣᱟ ᱟᱨᱠᱤ ᱚᱱᱟ ᱠᱷᱚᱱᱟᱜ ᱡᱟᱹᱥᱛᱤ ᱜᱮ ᱟᱨᱠᱤ᱾ ᱚᱱᱟ ᱠᱷᱚᱱᱟᱜ ᱵᱮᱥᱤ ᱦᱚᱸ ᱦᱩᱭ ᱫᱟᱲᱮᱭᱟᱜ-ᱟ ᱦᱩᱸ ᱟᱨ ᱟᱵᱚ ᱫᱤᱥᱚᱢ ᱨᱮᱱᱟᱜ ᱞᱟᱹᱭ ᱞᱮᱠᱷᱟᱱ ᱫᱚ ᱦᱟᱸᱜ ᱠᱷᱟᱱ ᱟᱹᱰᱤᱜᱮ ᱞᱟᱛᱟᱨᱟ ᱚᱞᱚᱜ ᱯᱟᱲᱦᱟᱣᱜ ᱥᱮᱫ ᱛᱮ ᱟᱵᱚ ᱢᱟ ᱪᱮᱫ ᱤᱧ ᱞᱟᱹᱭᱟ ᱢᱤᱫ ᱯᱚᱠᱠᱷᱮ ᱡᱟᱦᱟᱸ ᱯᱚᱯᱩᱞᱮᱥᱚᱱ ᱢᱮᱱᱟᱜ ᱛᱟᱵᱚᱱᱟ ᱡᱚᱱᱚᱥᱚᱝᱠᱷᱟ ᱟᱹᱰᱤ ᱡᱟᱹᱥᱼᱼᱼ ᱪᱤ ᱠᱷᱟᱹᱛᱤᱨ ᱟᱨ ᱵᱷᱟᱴ ᱫᱤᱥᱚᱢ ᱫᱚ ᱦᱩᱭᱩᱜ ᱠᱟᱱᱟ ᱢᱤᱫᱴᱟᱝ ᱟ ᱟᱭᱢᱟ ᱡᱟᱹᱛᱤ ᱟᱭᱢᱟ ᱯᱟᱹᱨᱥᱤ ᱢᱤᱫᱴᱟᱝ ᱱᱚᱝᱠᱟ ᱢᱤᱫᱴᱟᱝ ᱫᱤᱥᱚᱢ ᱠᱟᱱᱟ ᱟᱨᱠᱤ᱾ ᱡᱟᱦᱟᱸᱛᱮ ᱢᱤᱫᱴᱟᱝ ᱨᱟᱡᱽᱡᱚ ᱥᱚᱨᱠᱟᱨ ᱢᱮᱱᱟᱭᱟ ᱥᱟᱶᱛᱮ ᱢᱤᱫᱴᱟᱝ ᱠᱮᱹᱱᱫᱨᱚ ᱥᱚᱨᱠᱟᱨ ᱢᱮᱱᱟᱭᱟ ᱟᱫᱚ ᱚᱱᱟ ᱨᱟᱡᱽᱡᱚ ᱨᱮᱱ ᱦᱚᱲ ᱪᱮᱫ ᱞᱮᱠᱟ ᱵᱷᱟᱵ ᱛᱮᱠᱚ ᱪᱟᱪᱟᱞᱟᱜ ᱠᱟᱱᱟ ᱚᱸᱰᱮᱱᱤᱡ ᱢᱩᱠᱷᱚ ᱢᱩᱛᱨᱤ ᱪᱮᱫ ᱞᱮᱠᱟ ᱵᱷᱟᱵᱛᱮ ᱪᱟᱪᱞᱟᱣᱮᱫ ᱠᱚᱣᱟ ᱚᱞᱚᱜ ᱯᱟᱲᱦᱟᱜ ᱪᱮᱫᱠᱟ ᱞᱟᱦᱟᱜ ᱠᱟᱱᱟ, ᱱᱚᱣᱟ ᱪᱮᱛᱟᱱ ᱛᱮ ᱢᱤᱫᱴᱟᱝ ᱨᱟᱡᱽᱡᱚ ᱨᱮᱱᱟᱜ ᱩᱱᱱᱚᱛᱤ ᱰᱤᱯᱷᱮᱱᱰᱟᱭ ᱨᱟᱡᱽᱡᱚ ᱨᱟᱡᱽᱡᱚ ᱪᱮᱫ ᱛᱤᱱᱟᱹᱜ ᱫᱷᱟᱹᱨᱤᱡ ᱩᱱᱚᱛᱤᱜ ᱠᱟᱱᱟ ᱛᱤᱱᱟᱹᱜ ᱜᱟᱱ ᱨᱟᱡᱽᱡᱚ ᱟᱹᱰᱤ ᱡᱟᱹᱟᱥᱛᱤ ᱩᱱᱱᱚᱛᱤᱜ ᱠᱟᱱᱟ ᱚᱱᱟ ᱪᱮᱛᱟᱱᱨᱮ ᱫᱤᱥᱚᱢ ᱨᱮᱱᱟᱜ ᱩᱱᱚᱛᱤᱠᱷᱟᱱ ᱧᱮᱞᱚᱜᱚᱜᱼᱟ᱾ ᱱᱚᱝᱠᱟ ᱞᱮᱠᱟᱛᱮ ᱨᱟᱡᱽᱡᱚ ᱜᱮ ᱵᱟᱝ ᱞᱟᱦᱟ ᱫᱟᱲᱮᱭᱟᱜ ᱠᱟᱱᱟ, ᱛᱟᱦᱚᱞᱮ ᱫᱤᱥᱚᱢ ᱦᱚᱸ ᱪᱮᱫᱠᱟ ᱛᱮ ᱞᱟᱦᱟᱜ-ᱟ ᱟᱨᱠᱤ᱾
ᱦᱳᱭ, ᱟᱫᱚ ᱦᱳᱭ ᱚᱱᱟ ᱠᱷᱟᱹᱛᱤᱨ ᱛᱮᱜᱮ ᱱᱚᱣᱟ ᱠᱟᱛᱷᱟ ᱫᱚ ᱢᱮᱱ ᱡᱮ ᱥᱟᱹᱨᱤᱜᱮ ᱚᱸᱰᱮᱱᱟᱜ ᱫᱚ ᱢᱤᱫᱴᱟᱝ ᱢᱤᱫ ᱨᱚᱠᱚᱢ ᱛᱮᱠᱚᱮ ᱪᱟᱞᱟᱜ-ᱟ ᱚᱸᱰᱮᱱᱟᱜ ᱟ-ᱤᱱ᱾ ᱠᱟᱹᱱᱩᱱ ᱵᱮᱵᱚᱥᱛᱷᱟ ᱴᱷᱤᱠ ᱜᱮ ᱦᱮᱱᱟᱜ ᱟᱠᱟᱫᱟ᱾ ᱟᱫᱚ ᱚᱸᱰᱮᱱᱟᱜ ᱞᱮᱠᱟᱱᱟᱜ ᱛᱮᱫᱚ ᱚᱱᱮᱧ ᱢᱮᱛᱟᱜ ᱵᱮᱱᱟ ᱱᱤᱭᱚᱢ ᱟᱹᱨᱤ ᱠᱚᱫᱚ ᱱᱚᱜ-ᱚ ᱱᱚᱝᱠᱟ ᱠᱟᱱᱟ᱾ ᱡᱮ ᱟᱢ ᱡᱟᱦᱟᱸ ᱠᱚᱳᱢᱯᱟᱱᱤ ᱨᱮ ᱠᱟᱹᱢᱤ, ᱡᱷᱚᱛᱚ ᱜᱮ ᱩᱱᱠᱩ ᱠᱚ ᱠᱟᱹᱢᱤᱭᱟ ᱚᱸᱰᱮᱱᱟᱜ ᱡᱟᱦᱟᱸ ᱫᱚ ᱤᱭᱟᱹ ᱠᱚ ᱡᱤᱱᱤᱥᱼᱼ ᱯᱚᱛᱨ ᱠᱚ ᱟᱥᱵᱟᱵ ᱯᱚᱛᱨᱚ ᱡᱩᱫᱤ ᱵᱚᱱ ᱞᱟᱹᱭᱟᱵᱚᱱ ᱡᱟᱦᱟᱸ ᱫᱚ ᱛᱷᱟᱹᱨᱤ ᱵᱟᱹᱴ ᱴᱤ ᱜᱷᱟᱸᱥᱟᱣ ᱜᱤᱛᱤᱞ ᱡᱟᱸᱦᱟᱱᱟᱜ ᱜᱮᱢ ᱞᱟᱹᱭᱟ ᱮᱢᱚᱱ ᱤᱭᱩᱱᱤᱠ ᱥᱤᱥ- ᱴᱮᱢ ᱤᱞᱮᱠᱴᱨᱤᱠ ᱥᱤᱥᱴᱮᱢ ᱠᱚ ᱵᱮᱱᱟᱣ ᱠᱟᱫᱟ ᱠᱚ ᱥᱚᱵ ᱵᱤᱨᱟᱴ ᱵᱮᱯᱟᱨ, ᱵᱤᱨᱟᱴ ᱰᱮᱵᱷᱞᱚᱯ ᱟᱨ ᱚᱱᱟ ᱠᱚ ᱤᱧᱟᱹᱜ- ᱤᱧᱟᱹᱜ ᱜᱮ ᱡᱩᱫᱤ ᱥᱟᱵ ᱠᱟᱜ ᱢᱮ ᱠᱩᱲᱤ ᱦᱟᱡᱟᱨ ᱛᱤᱨᱤᱥ ᱦᱟᱡ ᱴᱠᱟ ᱢᱟᱭᱱᱮ ᱦᱩᱭᱩᱜ ᱛᱤᱧᱟ ᱤᱧ ᱠᱢᱯᱟᱱᱤ ᱨᱮᱜᱤᱧ ᱠᱟᱹᱢᱤᱭᱟ ᱦᱮᱸ ᱥᱮ ᱵᱟᱝ᱾ ᱤᱧ ᱛᱚ ᱚᱴᱳᱢᱮᱴᱤᱠ ᱢᱤᱫᱴᱟᱝ ᱤᱧ ᱡᱤᱱᱤᱥ ᱤᱧ ᱦᱟᱛᱟᱣ ᱫᱟᱲᱮᱭᱟᱜ-ᱟ ᱦᱮᱸ ᱥᱮ ᱵᱟᱝ? ᱱᱚᱜ-ᱚ ᱱᱚᱝᱠᱟ ᱞᱮᱠᱟ ᱠᱟᱛᱮ ᱩᱱᱠᱩ ᱫᱚᱠᱚ ᱞᱟᱹᱭᱟ ᱫᱟ ᱡᱷᱚᱛᱚ ᱦᱚᱲ ᱡᱩᱫᱤ ᱠᱟᱹᱢᱤᱢ ᱮᱢᱟᱭᱟ ᱡᱷᱚᱛᱚ ᱦᱚᱲ ᱡᱩᱫᱤ ᱠᱟᱹᱢᱤᱢ ᱮᱢᱟᱭᱟ ᱵᱷᱟᱜᱤᱼ ᱥᱮᱞᱟᱨᱤ ᱦᱩᱭᱩᱜ ᱛᱟᱭ ᱵᱷᱟᱜᱮᱹ ᱚᱲᱟᱜ ᱫᱩᱣᱟᱹᱨ ᱫᱟᱲᱮᱭᱟᱜᱼᱟ, ᱵᱷᱟᱜᱤ ᱡᱤᱱᱤᱥ ᱯᱚᱛᱨᱚ ᱠᱤᱨᱤᱧᱟ ᱟᱨᱮᱹᱵᱟᱵ ᱚᱱᱟ ᱡᱤᱱᱤᱥ ᱯᱚᱛᱨᱚ ᱱᱚᱜ-ᱚᱭ ᱡᱮᱹ ᱟᱢ ᱡᱩᱫᱤ ᱱᱚᱰᱮᱢ ᱛᱮᱭᱟᱨᱟ ᱠᱳᱢᱯᱟᱱᱤ ᱨᱮ ᱩᱱᱤ ᱚᱱᱟᱜᱮ ᱡᱮ ᱵᱮᱱᱟᱣᱟᱭ ᱟᱨ ᱚᱱᱟᱜᱮ ᱩᱱᱤ ᱠᱤᱨᱤᱧᱟᱭ᱾ ᱛᱟᱦᱞᱮ ᱟᱢᱟᱜ ᱦᱚᱸ ᱦᱩᱭᱩᱜ ᱛᱟᱢᱟ ᱩᱱᱠᱩᱣᱟᱜ ᱦᱚᱸ ᱦᱩᱭᱩᱜ ᱛᱟᱢᱟ, ᱱᱚᱜᱼᱚ ᱱᱚᱝᱠᱟ ᱠᱟᱛᱮᱜ ᱢᱤᱫᱴᱟᱝ ᱯᱚᱨ ᱯᱚᱨ ᱫᱷᱟᱯ ᱫᱷᱟᱯᱼ ᱢᱤᱫᱴᱟᱝ ᱩᱝᱠᱩ ᱩᱭᱦᱟᱹᱨ ᱵᱷᱟᱵᱽᱱᱟ ᱦᱮᱱᱟᱜ ᱥᱮ ᱪᱮᱫᱞᱮᱠᱟᱱ?
ᱦᱮᱸ ᱦᱮᱸ ᱮᱠᱟᱞ ᱮᱠᱟᱞ ᱜᱮ᱾